ᱟᱡᱟᱜ
ᱦᱮᱸ ᱱᱤᱛᱚᱜ ᱵᱮᱥ ᱴᱷᱤᱠ ᱞᱤᱧ ᱟᱡᱚᱸᱢ ᱫᱟ ᱪᱮᱫ ᱞᱮᱠᱟ ᱱᱟᱯᱟᱭ ᱵᱟᱲᱟ ᱜᱮᱭᱟᱵᱤᱱ ᱛᱚ
ᱦᱮᱸ ᱱᱟᱯᱟᱭ ᱵᱟᱲᱟ ᱜᱮᱭᱟ ᱟᱵᱮ ᱢᱟ ᱱᱟᱯᱟᱭ ᱵᱟᱲᱟ ᱜᱮᱭᱟᱛᱚ
ᱦᱮᱸ ᱟᱞᱮ ᱦᱚᱸ ᱱᱟᱯᱟᱭ ᱵᱟᱲᱟ ᱜᱮ ᱱᱤᱛᱚᱜ ᱦᱟᱹᱵᱤᱡ ᱫᱚ
ᱡᱚᱢ ᱵᱟᱲᱟ ᱠᱚ ᱦᱩᱭ ᱮᱱᱟ
ᱦᱚᱭ ᱱᱟ ᱢᱤᱫ ᱪᱷᱚᱴ ᱫᱚ ᱱᱤᱛᱚᱜ ᱛᱤᱠᱤᱱ ᱵᱮᱲᱟ ᱫᱚ ᱡᱚᱢ ᱫᱚ ᱦᱩᱭ ᱵᱟᱲᱟᱭ ᱮᱱᱟ
ᱚ ᱦᱮᱸ ᱟᱹᱞᱤᱧ ᱦᱚᱞᱤᱧ ᱡᱚᱢ ᱵᱟᱲᱟ ᱟᱠᱟᱫ ᱜᱮᱭᱟ ᱟᱨᱠᱤ
ᱚ ᱟᱨ ᱛᱚᱵᱮ ᱜᱚᱢᱠᱮ ᱚᱠᱟ ᱠᱷᱚᱱ ᱵᱮᱱ ᱨᱚᱲ ᱮᱫᱟ
ᱦᱮᱸ ᱚᱱᱟ ᱫᱚᱞᱤᱧ ᱞᱟᱹᱭᱟᱵᱮᱱᱟ ᱦᱟᱸᱜ ᱟᱹᱞᱤᱧ ᱫᱚ ᱵᱤᱨ ᱫᱤᱥᱚᱢ ᱥᱮᱫ ᱠᱷᱚᱱᱟᱜ ᱦᱩᱸ ᱜᱚᱝᱠᱮ ᱛᱟᱦᱚᱞᱮ ᱪᱟᱥ ᱠᱟᱹᱢᱤ ᱠᱚ ᱛᱤᱱᱟᱹᱜ ᱫᱷᱟᱵᱤᱡ ᱵᱤᱱ ᱪᱤᱠᱟᱹ ᱵᱟᱲᱟ ᱠᱮᱫᱟ
ᱪᱟᱥ ᱠᱟᱹᱢᱤ ᱛᱚ ᱜᱚᱝᱠᱮ ᱛᱚᱞᱟ ᱠᱚ ᱜᱤᱰᱤ ᱵᱟᱲᱟ ᱦᱩᱭ ᱠᱟᱱᱟ ᱟᱫᱚ ᱫᱟᱜ ᱵᱟᱝ ᱡᱟᱹᱲᱤ ᱠᱷᱟᱹᱛᱤᱨ ᱛᱮ ᱪᱟᱥ ᱠᱟᱹᱢᱤ ᱠᱚᱫᱚ ᱟᱛᱨᱟ ᱦᱟᱹᱵᱤᱡ ᱜᱮ ᱪᱟᱞᱟᱣ ᱤᱫᱤ ᱠᱟᱱᱟ ᱫᱚ ᱢᱟᱴᱷ ᱠᱚᱨᱮ ᱦᱚᱸ ᱪᱮᱫ ᱠᱚ ᱢᱮᱱᱟ ᱠᱷᱮᱛ ᱮᱢᱟᱱ ᱠᱚᱨᱮ ᱦᱚᱸ ᱫᱟᱜ ᱠᱚᱦᱚᱸ ᱵᱟᱹᱱᱩᱜ ᱛᱮ ᱱᱤᱛᱚᱜ ᱠᱟᱹᱢᱤ ᱦᱚᱨᱟ ᱠᱚᱫᱚ ᱟᱛᱨᱟ ᱟᱹᱛᱷᱨᱤ ᱜᱮ ᱦᱮᱱᱟᱜ-ᱟ ᱱᱤᱛᱚᱜ ᱫᱟᱜ ᱠᱷᱟᱡ ᱫᱚ ᱵᱟᱝ ᱮᱦᱚᱵ ᱦᱟᱛᱟᱲ ᱵᱟᱭ ᱫᱟᱜ ᱞᱮᱠᱟᱡ ᱫᱚ ᱤᱱᱠᱟᱜᱮ ᱟᱛᱟᱨ ᱟᱛᱨᱮ ᱜᱮ ᱛᱟᱦᱮᱱᱟ ᱟᱨ ᱛᱤᱱ ᱦᱟᱹᱵᱤᱡ ᱵᱟᱭ ᱫᱟᱜᱟ ᱚᱱᱟ ᱫᱚ ᱟᱯᱮ ᱯᱟᱥᱴᱟ ᱜᱤ ᱪᱮᱫ ᱞᱮᱠᱟ
ᱚ ᱟᱞᱮ ᱯᱟᱥᱴᱟ ᱦᱚᱸ ᱜᱚᱝᱠᱮ ᱟᱵᱤᱱ ᱞᱮᱠᱟ ᱚᱵᱚᱥᱛᱟ ᱜᱮ ᱟᱨᱠᱤ ᱪᱟᱨᱟ ᱠᱚᱫᱚ ᱢᱟ ᱦᱟᱲᱟᱢᱚᱜ ᱠᱟᱱ ᱟᱨ ᱱᱚᱛᱮ ᱫᱟᱜ ᱡᱟᱹᱲᱤ ᱜᱮ ᱵᱟᱹᱱᱩᱜᱼᱟ
ᱦᱚᱭ
ᱟᱫᱚ ᱢᱟᱱᱮ ᱵᱟᱹᱭᱦᱟᱹᱲ ᱠᱚᱫᱚ ᱠᱟᱹᱴᱤᱡ ᱫᱟᱜ ᱫᱚ ᱫᱟᱜ ᱟᱠᱟᱱᱟ ᱜᱚᱝᱠᱮ ᱴᱟᱠᱴᱟᱨ ᱥᱮ ᱱᱟᱦᱮᱞ ᱛᱮ ᱠᱟᱹᱴᱤᱡ ᱥᱤ ᱵᱟᱲᱟ ᱦᱩᱭᱩᱜ ᱠᱟᱱᱟ ᱱᱟᱲᱰᱮ ᱠᱚ ᱞᱟᱜ ᱨᱮᱰᱤ ᱠᱟᱜ ᱦᱩᱭᱩᱜ ᱠᱟᱱᱟ ᱠᱟᱱᱟ ᱢᱟᱱᱮ ᱫᱟᱜ ᱥᱟᱶᱛᱮ ᱨᱚᱦᱚᱭ ᱜᱟᱱᱚᱜ ᱢᱟ ᱟᱨᱠᱤ
ᱦᱚᱭ ᱦᱚᱭ
ᱦᱮᱸ ᱟᱵᱤᱱ ᱥᱤ ᱵᱟᱲᱟᱭᱮᱫᱼᱟ ᱥᱮ ᱵᱟᱝ
ᱦᱮᱸ ᱟᱞᱮ ᱦᱚᱸ ᱥᱤ ᱵᱟᱲᱟ ᱠᱚᱢᱟ ᱦᱩᱭ ᱵᱟᱲᱟᱭ ᱠᱟᱱᱟ ᱜᱚᱝᱠᱮ ᱟᱫᱚ ᱱᱤᱛᱚᱜ ᱫᱚ ᱢᱟ ᱮᱱᱛᱮᱫ ᱛᱚᱞᱟ ᱠᱚ ᱞᱟᱜᱟᱣ ᱠᱟᱱ ᱜᱮ ᱵᱟᱭ ᱫᱟᱜ ᱮ ᱛᱮ ᱪᱮᱫ ᱠᱚ ᱢᱮᱱᱟ ᱱᱤᱛᱚᱜ ᱫᱚ ᱚᱱᱠᱟ ᱞᱚᱥᱚᱫ ᱡᱟᱯᱚᱫ ᱞᱮᱠᱟ ᱢᱟ ᱵᱟᱝ ᱦᱩᱭ ᱠᱟᱱᱟ ᱠᱷᱟᱹᱞᱤ ᱪᱮᱛᱟᱱ ᱪᱮᱛᱟᱱ ᱥᱤ ᱵᱟᱲᱟ ᱦᱩᱭ ᱟᱠᱟᱱᱟ ᱟᱨ ᱡᱟᱦᱟᱸ ᱡᱟᱦᱟᱸ ᱡᱟᱹᱵᱽ ᱜᱮ ᱦᱟᱸᱜ ᱫᱟᱜᱟᱭ ᱩᱱ ᱥᱚᱢᱚᱭ ᱦᱟᱸᱜ ᱛᱷᱚᱲᱟ ᱛᱟᱭᱚᱢ ᱨᱮ ᱥᱤᱭᱩᱜ ᱦᱟᱸᱜ ᱛᱷᱚᱲᱟ ᱟᱞᱜᱟ ᱢᱟᱪᱷᱟ ᱟᱹᱭᱠᱟᱹᱜᱼᱟ ᱟᱫᱚ ᱚᱱᱟᱛᱮ ᱠᱷᱮᱛ ᱠᱚ ᱯᱟᱲᱟᱜ ᱵᱟᱲᱟ ᱦᱩᱭ ᱠᱟᱱᱟ
ᱚ ᱤᱛᱟᱹ ᱠᱚ ᱵᱷᱤᱛᱤ ᱠᱚ ᱢᱟᱜ ᱫᱚ ᱟᱹᱣᱨᱤᱭᱟᱜᱼᱟ
ᱦᱤᱛᱤᱱ ᱥᱚᱭ ᱠᱚᱫᱚ ᱟᱹᱣᱨᱤᱭᱟᱜᱼᱟ ᱚᱱᱟ ᱠᱚᱫᱚ
ᱚ ᱦᱮᱸ ᱛᱚ ᱵᱟᱝ ᱜᱚᱝᱠᱮ ᱟᱞᱮᱥᱮᱫ ᱫᱚ ᱵᱟᱹᱭᱦᱟᱹᱲ ᱫᱚ ᱵᱷᱤᱛᱤᱨ ᱠᱚ ᱢᱟᱜ ᱫᱚ ᱦᱩᱭ ᱟᱠᱟᱱ ᱜᱮᱭᱟ ᱟᱨᱠᱤ
ᱦᱚᱭ
ᱟᱫᱚ ᱪᱟᱨᱟ ᱠᱷᱮᱛᱨᱮ ᱜᱚᱝᱠᱮ ᱫᱟᱜ ᱵᱟᱝ ᱛᱟᱦᱮᱸ ᱞᱮᱱᱠᱷᱟᱱ ᱪᱤᱠᱟᱹ ᱛᱮᱵᱮ ᱯᱷᱩᱲᱟᱹᱣᱟ ᱪᱟᱨᱟ ᱫᱚ ᱵᱟᱝ
ᱦᱚᱭ ᱦᱚᱭ
ᱦᱮᱸ ᱜᱚᱝᱠᱮ ᱡᱟᱹᱱᱤᱡ ᱡᱟᱦᱟᱱᱟᱜ ᱵᱚᱱ ᱮᱢ ᱡᱟᱦᱟᱱᱟᱜ ᱠᱚᱵᱚᱱ ᱵᱟᱹᱲᱤᱡ ᱠᱚ ᱵᱚᱱ ᱠᱟᱹᱢᱤ ᱵᱟᱲᱟ ᱠᱟᱜ-ᱟ ᱥᱮ ᱪᱮᱫ ᱚᱱᱟᱛᱮ ᱵᱚᱸᱜᱟ ᱵᱩᱨᱩ ᱠᱚ ᱵᱟᱠᱚ ᱜᱟᱡᱡᱚ ᱟᱵᱚᱱ ᱫᱟᱜ ᱦᱚᱸ ᱵᱟᱭ ᱫᱟᱜ ᱡᱟᱹᱲᱤᱭᱮᱫᱟ ᱟᱫᱚ ᱡᱚᱢ ᱦᱚᱪᱚ ᱟᱵᱚᱱᱟᱭ ᱥᱮ ᱵᱟᱝ?
ᱦᱚᱭ ᱟᱫᱚ ᱪᱮᱫ ᱠᱚ ᱢᱮᱱᱟ- ᱦᱚᱭ ᱜᱚᱢᱠᱮ ᱢᱮᱱ ᱫᱟᱞᱤᱧ ᱠᱤ ᱵᱟᱠᱚ ᱢᱮᱱᱟ ᱛᱷᱚᱲᱟ ᱜᱟᱱ ᱟᱹᱛᱩ ᱨᱮᱭᱟᱜ ᱪᱮᱫ ᱚᱱᱟ ᱢᱟᱺᱡᱷᱤ ᱯᱟᱥᱴᱟ ᱠᱚᱨᱮᱜ ᱥᱮ ᱡᱟᱦᱮᱨ ᱯᱟᱥᱴᱟ ᱠᱚᱨᱮ ᱠᱟᱹᱢᱤ ᱮᱢᱟᱱ ᱠᱚ ᱢᱚᱸᱡᱽᱛᱮ ᱵᱟᱝ ᱦᱩᱭ ᱞᱮᱱ ᱠᱷᱟᱡ ᱢᱟ ᱚᱱᱠᱟ ᱜᱮᱠᱚ ᱞᱟᱹᱭᱟ ᱵᱚᱞᱮ ᱛᱷᱚᱲᱟᱜᱟᱱ ᱛᱟᱦᱮ ᱟᱫᱚ ᱯᱟᱥᱮᱡ ᱵᱟᱝ ᱠᱟᱹᱢᱤ ᱫᱷᱟᱨᱟ ᱦᱩᱭᱟ ᱟᱠᱟᱱᱟ ᱚᱱᱟ ᱛᱮᱜᱮ ᱯᱟᱥᱮᱡ ᱫᱟᱜ ᱠᱚ ᱛᱷᱚᱲᱟ ᱚᱠᱩᱞᱚᱱ ᱢᱟᱪᱷᱟ ᱦᱩᱭᱩᱜ ᱠᱟᱱᱟ
ᱚᱱᱟ ᱜᱮᱛᱚ ᱜᱚᱝᱠᱮ ᱫᱤᱱ ᱠᱟᱞᱟᱝ ᱢᱟ ᱟᱹᱰᱤ ᱨᱟᱹᱥᱠᱟᱹ ᱥᱟᱞᱟᱜ ᱵᱚᱱ ᱪᱟᱥ ᱪᱟᱥ ᱵᱟᱲᱟ ᱠᱮᱫᱟ ᱢᱟ ᱫᱟᱜ ᱜᱮ ᱵᱟᱹᱱᱩᱜ ᱫᱚ
ᱦᱚᱭ ᱟᱫᱚ ᱪᱮᱫ ᱠᱚᱢ ᱡᱮ ᱦᱟᱜ ᱫᱟᱜᱟᱭ ᱟᱫᱚ ᱦᱟᱸᱜ ᱩᱱ ᱥᱚᱢᱚᱭ ᱨᱚᱦᱚᱭ ᱦᱩᱭᱩᱜᱼᱟ ᱟᱫᱚ ᱟᱞᱮ ᱯᱟᱥᱴᱟ ᱢᱟ ᱱᱚᱜᱚᱭ ᱱᱚᱝᱠᱟ ᱱᱚᱣᱟ ᱱᱚᱣᱟ ᱠᱷᱚᱱᱚᱡ ᱞᱟᱦᱟ ᱵᱚᱪᱷᱚᱨ ᱫᱚ ᱢᱚᱸᱡᱽ ᱜᱮ ᱫᱟᱜ ᱠᱮᱫᱟ ᱚᱱᱟᱛᱮ ᱢᱚᱸᱡᱽ ᱜᱮ ᱨᱚᱦᱚᱭ ᱵᱟᱲᱟ ᱦᱩᱭ ᱮᱱᱟ ᱚᱱᱟ ᱠᱷᱚᱡ ᱞᱟᱦᱟ ᱵᱚᱪᱷᱚᱨ ᱦᱚᱸ ᱢᱚᱴᱟᱢᱩᱴᱤ ᱢᱚᱡᱽ ᱜᱮᱭᱟ ᱟᱨ ᱚᱱᱟ ᱠᱷᱚᱱᱚᱡ ᱵᱟᱨ ᱯᱮ ᱵᱚᱪᱷᱚᱨ ᱞᱟᱦᱟ ᱫᱚ ᱛᱷᱚᱲᱟ ᱮᱠᱟᱞ ᱢᱟᱪᱷᱟᱞ ᱮᱫᱟ ᱟᱫᱚ ᱱᱤᱭᱟᱹ ᱫᱚᱢ ᱦᱟᱸᱜ ᱪᱮᱫ ᱞᱮᱠᱟ ᱵᱟᱭ ᱫᱟᱜᱽ ᱠᱷᱟᱱ ᱫᱚ ᱚᱱᱠᱟ ᱜᱮ ᱟᱹᱭᱠᱟᱹᱜ ᱠᱟᱱᱟ ᱚᱱᱟᱼ ᱛᱚᱞᱟ ᱠᱚᱦᱚᱸ ᱦᱟᱲᱟᱢᱚᱜ ᱠᱟᱱᱟ ᱟᱫᱚ ᱵᱩᱡᱷᱟᱹᱣ ᱜᱮ ᱵᱟᱝ ᱧᱟᱢᱚᱜ ᱠᱟᱱᱟ ᱜᱚᱝᱠᱮ ᱫᱟᱜ ᱨᱮᱭᱟᱜ ᱦᱚᱸ ᱛᱷᱚᱲᱟ ᱚᱥᱩᱵᱤᱫᱟ ᱧᱚᱜ ᱜᱮᱭᱟ ᱟᱞᱮ ᱯᱟᱥᱴᱟ ᱢᱟ᱾
ᱦᱮᱸ ᱦᱮᱸ ᱚᱱᱟᱜᱮ ᱟᱨᱠᱤ᱾ ᱱᱚᱛᱮ ᱨᱮ ᱦᱚᱸ ᱜᱚᱝᱠᱮ ᱚᱱᱠᱟ ᱜᱮ ᱫᱤᱱ ᱠᱟᱞᱚᱢ ᱫᱚ ᱟᱹᱰᱤ ᱢᱚᱸᱡᱽ ᱪᱟᱥ ᱦᱩᱭ ᱟᱠᱟᱱᱟ ᱟᱨᱠᱤ ᱜᱷᱩᱴᱩᱢᱩᱴᱩ ᱡᱟᱦᱟᱸ ᱛᱤᱱᱟᱹᱜ ᱛᱟᱦᱮᱸ ᱠᱟᱱᱟ ᱥᱮ᱾ ᱡᱷᱚᱛᱚ ᱪᱟᱥ ᱠᱚᱨᱟᱣ ᱦᱩᱭ ᱞᱮᱱᱟ ᱠᱤᱱᱛᱩ ᱱᱮᱥ ᱫᱚ ᱵᱟᱹᱭᱦᱟᱹᱲ ᱜᱮ ᱵᱟᱝ ᱪᱟᱥᱚᱜ ᱚᱱᱟ ᱜᱷᱩᱴᱩ ᱫᱚ ᱟᱹᱰᱤ ᱥᱟᱺᱜᱤᱧ ᱨᱮᱱᱟᱜ ᱵᱮᱯᱟᱨ
ᱦᱚᱭ᱾
ᱜᱚᱝᱠᱮ ᱛᱟᱦᱞᱮ ᱥᱚᱵᱽᱡᱤ ᱠᱚ ᱵᱟᱵᱮᱱ ᱨᱚᱦᱚᱭ ᱵᱟᱲᱟ ᱟᱠᱟᱜᱼᱟ
ᱦᱳᱭ ᱥᱚᱵᱽᱡᱤ ᱠᱚ ᱨᱚᱦᱚᱭ ᱵᱟᱲᱟ ᱦᱩᱭ ᱟᱠᱟᱱᱟ᱾ ᱱᱤᱛᱚᱜ ᱢᱟ ᱥᱚᱵᱽᱡᱤ ᱢᱟ ᱫᱚ ᱱᱤᱛᱚᱜ ᱫᱚ ᱤᱭᱟᱹ ᱡᱚᱸᱱᱰᱨᱟ ᱠᱚᱞᱮ ᱞᱟᱜᱟᱣ ᱵᱟᱲᱟᱣ ᱠᱟᱜ ᱜᱚᱢᱠᱮ ᱡᱚᱱᱰᱨᱟ ᱠᱚ- ᱞᱟᱜᱟᱣ ᱵᱟᱲᱟ ᱟᱠᱟᱱᱟ ᱡᱷᱤᱸᱜᱟᱹ ᱮᱢᱟᱱ ᱠᱚ ᱞᱟᱜᱟᱣ ᱵᱟᱲᱟ ᱦᱩᱭ ᱟᱠᱟᱱᱟ ᱱᱤᱛᱚᱜ ᱟᱨ ᱥᱚᱵᱽᱡᱤ ᱫᱚ ᱥᱚᱵᱽᱡᱤ ᱫᱚ ᱚᱱᱮ ᱚᱱᱠᱟ ᱥᱤᱡᱤᱱ ᱠᱚᱨᱮ ᱞᱟᱜᱟᱣ ᱵᱟᱲᱟ ᱦᱩᱭᱩᱜ ᱠᱟᱱ ᱜᱮᱭᱟ ᱵᱤᱞᱟᱹᱛᱤ ᱵᱮᱸᱜᱟᱲ ᱠᱩ ᱮᱢᱟᱱ ᱠᱚ ᱞᱟᱜᱟᱣ ᱵᱟᱲᱟ ᱦᱩᱭᱩᱜ ᱜᱮᱭᱟ ᱮᱸ
ᱚᱱᱟ ᱫᱚ ᱢᱟᱱᱮ ᱡᱚᱢ ᱧᱩᱛᱩᱢ ᱛᱮᱵᱮᱱ ᱞᱟᱜᱟᱣᱟ ᱥᱮ ᱟᱹᱠᱷᱨᱤᱧ ᱧᱩᱛᱩᱢ ᱛᱮ ᱟᱨᱠᱤ ᱡᱟᱹᱥᱛᱤ ᱧᱚᱜ ᱥᱮ ᱡᱚᱢ ᱞᱮᱠᱟ ᱠᱚᱢ ᱧᱚᱜ?
ᱵᱟᱝ ᱜᱚᱢᱠᱮ ᱟᱹᱞᱤᱧ ᱫᱚ ᱡᱟᱹᱥᱛᱤ ᱫᱚ ᱟᱯᱱᱟᱨ ᱡᱚᱢ ᱵᱟᱠᱷᱨᱟ ᱜᱮᱞᱤᱧ ᱞᱟᱜᱟᱣᱟ ᱮᱱᱛᱮᱫ᱾ ᱛᱤᱱᱟᱹᱜ ᱟᱹᱠᱷᱨᱤᱧ ᱞᱮᱠᱟᱛᱮ ᱡᱟᱭᱜᱟ ᱵᱟᱹᱱᱩᱜᱼᱟ ᱛᱷᱚ ᱡᱮ ᱟᱠᱷᱹᱨᱤᱧ ᱞᱮᱠᱟ ᱠᱷᱟᱱ ᱫᱚ ᱡᱟᱹᱥᱛᱤ ᱧᱚᱜ ᱛᱮ ᱞᱟᱜᱟᱣ ᱡᱟᱹᱨᱩᱲ᱾ ᱛᱚ ᱟᱫᱚ ᱦᱮᱸ ᱟᱫᱚ ᱟᱫᱚ ᱦᱮᱸ ᱦᱮᱸ ᱵᱮᱥᱤ ᱧᱚᱜ ᱞᱟᱜᱟᱣ ᱦᱩᱭᱩᱜᱼᱟ ᱟᱹᱠᱷᱨᱤᱧ ᱞᱟᱹᱜᱤᱫ ᱫᱚ ᱟᱫᱚ ᱚᱱᱟᱛᱮ ᱟᱯᱱᱟᱨᱟᱜ ᱠᱷᱮᱛ ᱵᱟᱲᱜᱮ ᱦᱚᱸ ᱠᱟᱹᱴᱤᱡ ᱮᱢᱟᱱ ᱫᱷᱟᱨᱟ ᱜᱮᱛᱮ ᱚᱱᱟᱛᱮ ᱟᱯᱱᱟᱨ ᱵᱟᱠᱷᱨᱟ ᱜᱮ ᱵᱟᱝ ᱵᱟᱝ ᱟᱯᱱᱟᱨ ᱵᱟᱠᱷᱨᱟᱜᱤ ᱞᱟᱜᱟᱣ ᱦᱩᱭᱩᱜ ᱠᱟᱱᱟ ᱟᱯᱱᱟᱨᱟᱜ ᱯᱟᱭᱥᱟ ᱠᱚ ᱛᱷᱚᱲᱟ ᱵᱟᱪᱟᱹᱫ ᱧᱚᱜᱚᱜ ᱠᱟᱱᱟ ᱛᱷᱚᱲᱟ ᱜᱟᱱ ᱚᱱᱟ ᱫᱚ ᱠᱤᱨᱤᱧ ᱠᱟᱛᱮ ᱵᱟᱝ ᱡᱚᱢ ᱦᱩᱭᱩᱜᱼᱟ ᱦᱳᱭ ᱥᱮ ᱪᱮᱫ
ᱚᱱᱟ ᱫᱚ ᱟᱹᱰᱤ ᱱᱟᱯᱟᱭ ᱵᱮᱱ ᱠᱟᱹᱢᱤᱭᱮᱫᱟ ᱠᱟᱨᱚᱱ ᱫᱚ ᱥᱚᱵᱡᱤ ᱠᱚ ᱩᱱᱟᱹᱜ ᱫᱟᱢ ᱥᱮ ᱚᱱᱟ ᱛᱮᱜᱮ ᱯᱚᱭᱥᱟ ᱠᱚᱣᱲᱤ ᱠᱚ ᱪᱟᱵᱟ ᱩᱛᱟᱹᱨᱚᱜᱼᱟ ᱟᱨ ᱡᱩᱫᱤ ᱵᱤᱱ ᱨᱚᱦᱚᱭ ᱠᱟᱜᱼᱟ ᱥᱮ ᱛᱟᱦᱚᱞᱮ ᱟᱵᱮᱱᱟᱜ ᱡᱤᱱᱤᱥ ᱫᱚ ᱟᱵᱮᱱ ᱤᱪ ᱪᱷᱟ ᱢᱚᱛᱚ ᱵᱤᱱ ᱡᱚᱢᱼᱟ ᱟᱨᱵᱤᱱ ᱜᱤᱛᱤᱡ ᱠᱟᱜᱼᱟ ᱵᱤᱱ ᱵᱟᱝ ᱠᱚᱱᱳ ᱢᱟᱱᱮ ᱠᱚᱥᱴᱚ ᱵᱟᱝ ᱵᱩᱡᱷᱟᱹᱜᱼᱟ ᱟᱨᱠᱤ᱾
ᱦᱳᱭ
ᱦᱮᱸ
ᱟᱫᱚ ᱟᱞᱮ ᱯᱟᱥᱴᱟ ᱚᱱᱛᱮ ᱡᱟᱦᱟᱸᱭᱟᱜ ᱢᱮᱱᱟᱜ ᱛᱟᱠᱚ ᱜᱮᱭᱟ ᱡᱟᱹᱥᱛᱤ ᱧᱚᱜ ᱡᱟᱜᱟ ᱡᱚᱢᱤ ᱠᱚ ᱠᱤ ᱪᱟᱥᱚᱜ ᱞᱟᱹᱜᱤᱫ ᱟᱫᱚ ᱩᱝᱠᱩ ᱫᱚᱠᱚ ᱞᱟᱜᱟᱣᱮᱫ ᱠᱟᱱ ᱜᱮᱭᱟᱠᱚ ᱥᱚᱵᱽᱡᱤ ᱮᱢᱟᱱ ᱠᱚ ᱟᱠᱷᱨᱤᱧ ᱞᱟᱹᱜᱤᱫ ᱟᱫᱚ ᱡᱟᱦᱟᱸᱭᱟᱜ ᱵᱟᱹᱱᱩᱜᱼᱟ ᱩᱱᱠᱩ ᱫᱚ ᱟᱯᱱᱟᱨ ᱱᱤᱦᱟᱹᱛᱤ ᱟᱯᱱᱟᱨᱛᱮ ᱡᱚᱢ ᱞᱟᱹᱜᱤᱫ ᱜᱮ ᱠᱷᱟᱹᱞᱤ ᱟᱠᱚᱣᱟᱜ ᱜᱷᱟᱨᱚᱸᱡᱽ ᱵᱟᱨᱦᱮ ᱵᱟᱠᱷᱨᱟ ᱠᱚ ᱞᱟᱜᱟᱣ ᱫᱟᱠᱚ᱾
ᱚ ᱦᱮᱸ ᱦᱮᱸ ᱚᱱᱟ ᱦᱚᱸ ᱫᱚᱨᱠᱟᱨ ᱠᱟᱱ ᱜᱮᱭᱟ ᱜᱚᱝᱠᱮ ᱱᱤᱡᱮ ᱡᱚᱢ ᱠᱷᱟᱡ ᱜᱮ ᱵᱟᱥ᱾ ᱥᱚᱵᱡᱤ ᱥᱮᱫ ᱫᱚ ᱢᱟᱱᱮ ᱯᱚᱭᱥᱟ ᱯᱟᱛᱤ ᱫᱚ ᱵᱟᱝ ᱠᱷᱚᱨᱪᱟᱜ ᱠᱟᱱᱟ ᱮᱢᱱᱤ ᱦᱟᱴ ᱢᱚᱥᱞᱟ ᱟᱹᱜᱩ ᱞᱮᱠᱷᱟᱱ ᱛᱷᱮᱜᱮ ᱦᱩᱭᱱᱟ ᱵᱟᱝ ᱜᱚᱢᱠᱮ ᱜᱮ?
ᱚ ᱦᱮᱸ ᱦᱟᱴ ᱢᱚᱥᱚᱞᱟ ᱛᱮᱜᱮ ᱤᱱᱟᱹᱜᱮ ᱛᱷᱚᱞᱟ ᱠᱷᱟᱱ ᱠᱷᱟᱨᱪᱟ ᱚᱱᱟ ᱠᱚᱫᱚ ᱱᱚᱰᱮ ᱫᱚ ᱟᱞᱮ ᱯᱟᱥᱴᱟ ᱫᱚ ᱵᱟᱠᱚ ᱪᱟᱥᱚᱜ ᱛᱮ ᱚᱱᱟ ᱫᱚ ᱦᱟᱴ ᱢᱚᱥᱞᱟ ᱫᱚ ᱠᱷᱟᱹᱞᱤ ᱥᱟᱣᱫᱟ ᱚᱱᱟ ᱨᱮᱫᱚ ᱩᱱᱟᱹᱜ ᱡᱟᱹᱥᱛᱤ ᱫᱚ ᱯᱟᱭᱥᱟ ᱠᱚᱦᱚᱸ ᱵᱟᱝ ᱠᱷᱟᱨᱪᱟᱜᱼᱟ ᱟᱫᱚ ᱚᱱᱟ ᱛᱮ ᱴᱷᱤᱠ ᱜᱮᱭᱟ ᱠᱷᱟᱹᱞᱤ ᱥᱚᱵᱽᱡᱤ ᱪᱟᱥ ᱠᱟᱛᱮ ᱟᱭᱢᱟ ᱡᱤᱱᱤᱥ ᱵᱟᱧᱪᱟᱜ ᱠᱟᱱᱟ ᱟᱭᱢᱟ ᱰᱷᱮᱨ
ᱛᱟᱞᱦᱮ ᱜᱚᱝᱠᱮ ᱡᱚᱸᱰᱨᱟ ᱠᱚᱫᱚ ᱛᱤᱱᱟᱹᱜ ᱜᱟᱱ ᱵᱮᱱ ᱪᱟᱥ ᱟᱠᱟᱟᱜᱼᱟ?
ᱦᱳᱭ ᱡᱚᱸᱰᱨᱟ ᱠᱚᱦᱚᱸ ᱵᱟᱲᱜᱮ ᱨᱮ ᱠᱟᱹᱴᱤᱡ ᱟᱞᱮᱨ ᱡᱚᱸᱰᱨᱟ ᱠᱚᱦᱚᱸ ᱟᱯᱱᱟᱨ ᱵᱟᱠᱷᱨᱟ ᱜᱮ ᱵᱟᱲᱜᱮ ᱨᱮᱞᱮ ᱪᱟᱥ ᱠᱟᱜᱼᱟ ᱪᱮᱫ ᱠᱚ ᱢᱮᱱᱟ ᱟᱨ ᱫᱟᱨᱟᱭ ᱫᱚᱢ ᱵᱟᱠᱷᱨᱟ ᱟᱨᱦᱚᱸ ᱤᱛᱟᱹ ᱞᱟᱜᱟᱣ ᱞᱟᱹᱜᱤᱫ ᱞᱮ ᱪᱟᱥ ᱠᱟᱜᱼᱟ᱾ ᱟᱫᱚ ᱚᱱᱟ ᱵᱟᱠᱷᱨᱟ ᱠᱚ ᱡᱚᱸᱰᱨᱟ ᱫᱚ ᱦᱮᱱᱟᱜ ᱜᱮᱭᱟ ᱵᱚᱞᱮ ᱡᱟᱜ ᱠᱟᱴᱤᱡ ᱜᱮ ᱡᱚᱢ ᱵᱟᱠᱷᱨᱟ ᱜᱮᱭᱟᱞᱮ᱾
ᱚ ᱚ ᱚ- ᱟᱞᱮᱥᱮᱫ ᱢᱟ ᱡᱚᱱᱰᱨᱟ ᱫᱚ ᱩᱱᱟᱹᱜ ᱫᱚ ᱵᱟᱠᱚ ᱪᱟᱥ ᱜᱮᱭᱟ ᱜᱚᱝᱠᱮ ᱡᱟᱭᱜᱟ ᱢᱣᱱᱟᱜ ᱦᱟᱥᱟ ᱵᱟᱝ ᱡᱩᱛᱟ ᱟᱨᱠᱤ᱾ ᱵᱟᱝ ᱦᱩᱭᱩᱜ ᱜᱮᱭᱟ ᱪᱟᱥ ᱜᱟᱜᱟ ᱠᱚ ᱟᱹᱰᱤ ᱠᱚᱢ᱾
ᱦᱳᱭ ᱡᱟᱭᱜᱟ ᱡᱟᱭᱜᱟ ᱛᱮ ᱚᱱᱮ ᱚᱝᱠᱟ ᱦᱟᱥᱟ ᱠᱚ ᱵᱟᱝ ᱴᱷᱤᱠ ᱮᱢᱟᱱ ᱛᱟᱦᱮᱱ ᱛᱮ ᱡᱚᱛᱚ ᱥᱚᱵᱽᱡᱤ ᱮᱢᱟᱱ ᱞᱟᱹᱜᱤᱫ ᱠᱳ ᱪᱟᱥ ᱞᱟᱹᱜᱤᱫ ᱠᱟᱹ ᱚᱱᱟᱛᱮ ᱵᱟᱝ ᱡᱩᱛᱟᱹᱜ-ᱟ ᱵᱟᱝ ᱜᱟᱱᱚᱜ-ᱟ
ᱦᱮᱸ ᱵᱟᱠᱷᱟᱜ ᱟᱵᱮᱱᱟᱜ ᱠᱚᱥᱴᱚ ᱜᱮ ᱵᱮᱠᱟᱨᱚᱜ ᱛᱟᱵᱮᱱᱟ ᱠᱚᱥᱴᱚ ᱠᱟᱛᱮᱜ ᱵᱮᱱ ᱪᱟᱥᱟ ᱡᱩᱫᱤ ᱯᱷᱚᱞ ᱵᱟᱵᱮᱱ ᱧᱟᱢᱟ ᱛᱟᱦᱞᱮ ᱢᱚᱱᱮ ᱠᱚᱥ ᱴᱚ ᱠᱟᱹᱤᱡ ᱵᱟᱝ ᱵᱩᱡᱷᱟᱹᱜ-ᱟ
ᱦᱳᱭ ᱦᱳᱭ ᱟᱯᱱᱟᱨᱟᱜ ᱚᱱᱟ ᱟᱯᱱᱟᱨᱟᱜ ᱠᱩᱨᱩᱢᱩᱴᱩᱣᱟᱜ ᱚᱱᱟ ᱟᱹᱣᱲᱤᱭᱟᱜ-ᱟ ᱵᱟᱝ ᱡᱚ ᱯᱷᱚᱞᱚᱱ ᱠᱚ ᱵᱟᱝ ᱦᱩᱭᱩᱜ ᱠᱷᱟᱱᱡ ᱢᱟ ᱚᱛᱮ ᱱᱤᱦᱟᱹᱛᱤᱜᱮ ᱟᱹᱣᱲᱤ ᱜᱮ ᱯᱷᱟᱠᱟ ᱜᱮ ᱟᱯᱱᱟᱨᱟᱜ ᱫᱟᱲᱮ ᱦᱚᱲᱢᱚ ᱪᱟᱞᱟᱜ ᱟᱥᱮ ᱪᱮᱜ
ᱦᱮᱸ ᱦᱮᱸ ᱚᱱᱟ ᱠᱟᱛᱷᱟ ᱜᱮ ᱟᱨᱠᱤ ᱚᱱᱟᱛᱮ ᱟᱨ ᱵᱟᱝ ᱪᱟᱥ ᱵᱟᱲᱟ ᱦᱩᱭ ᱠᱟᱱᱟ ᱦᱳᱲᱳ ᱜᱮ ᱡᱟᱹᱥᱛᱤ ᱟᱨ ᱥᱚᱵᱽᱡᱤ ᱠᱚ ᱠᱟᱹᱴᱤᱡ ᱪᱟᱥ ᱵᱟᱲᱟ ᱦᱩᱭ ᱠᱟᱱᱟ ᱠᱩᱸᱫᱨᱤ ᱠᱚ ᱟᱨᱠᱤ ᱵᱮᱸᱜᱟᱲ ᱠᱚ ᱮᱢᱱᱤ ᱟᱨᱠᱤ ᱮᱢᱱᱤ ᱥᱚᱵᱽᱡᱤ ᱠᱚ ᱟᱨᱠᱤ
ᱦᱚᱭ ᱛᱚᱵᱮ ᱟᱯᱮ ᱯᱟᱥᱴᱟ ᱫᱚ ᱜᱚᱝᱠᱮ ᱪᱮᱜ ᱠᱚ ᱥᱟᱵᱽᱡᱤ ᱮᱢᱟᱱ ᱠᱚ ᱡᱟᱹᱥᱛᱤ ᱠᱚ ᱪᱟᱥᱚᱜᱼᱟ
ᱜᱚᱝᱠᱮ ᱨᱮᱭᱟᱲ ᱫᱤᱱ ᱫᱚ ᱟᱞᱮ ᱥᱮᱫ ᱫᱚ ᱠᱚᱯᱷᱤ ᱫᱚ ᱠᱚᱯᱤ ᱫᱚ ᱟᱹᱰᱤ ᱡᱟᱹᱥᱛᱤ ᱪᱟᱥᱚᱜᱼᱟ ᱟᱨ ᱠᱚᱯᱤ ᱠᱚᱸᱰᱷᱟ ᱛᱚᱨᱢᱩᱡᱽ ᱚᱱᱟ ᱠᱚᱫᱚ ᱜᱚᱝᱠᱮ ᱜᱚᱰᱟ ᱜᱚᱰᱟ ᱢᱮᱱᱟᱜ ᱟᱥᱮ ᱟᱹᱫᱤ ᱢᱟᱨᱟᱝ ᱡᱟᱭᱜᱟᱛᱮ ᱚᱱᱟ ᱠᱚᱫᱚ ᱟᱹᱰᱤ ᱡᱟᱹᱥᱛᱤ ᱜᱮᱠᱚ ᱪᱟᱥᱟ ᱟᱨᱠᱤ ᱟᱞᱮ ᱥᱮᱫ ᱫᱚ
ᱦᱚᱭ
ᱟᱨ ᱮᱢᱱᱤ ᱥᱚᱵᱽᱡᱤ ᱫᱚ ᱠᱟᱹᱴᱤᱡ ᱠᱚᱢ ᱠᱚᱢ ᱟᱨᱠᱤ ᱡᱮᱢᱚᱱ ᱡᱷᱤᱸᱜᱟᱹ ᱯᱚᱴᱚᱞ ᱮᱸ ᱢᱟᱹᱨᱤᱪ ᱠᱚ ᱚᱱᱟ ᱠᱚᱫᱚ ᱢᱟᱹᱨᱤᱪ ᱦᱚᱸ ᱡᱟᱹᱥᱛᱤ ᱜᱮᱠᱚ ᱪᱟᱥᱟ ᱟᱨ ᱮᱢᱱᱤ ᱯᱚᱴᱚᱞ ᱠᱚ ᱠᱟᱞᱞᱟ ᱠᱚ ᱚᱱᱟ ᱠᱚᱫᱚ ᱠᱟᱹᱴᱤᱡ ᱠᱚᱢ ᱧᱚᱜ ᱟᱨᱠᱤ
ᱦᱳᱭ ᱦᱳᱭ
ᱦᱩᱸ ᱦᱩᱸ ᱠᱚᱸᱰᱷᱟ ᱟᱨ ᱛᱩᱨᱢᱩᱡᱽ ᱟᱨ ᱠᱚᱯᱤ ᱚᱱᱟ ᱫᱚ ᱟᱹᱰᱤ ᱡᱟᱹᱥᱛᱤ ᱠᱚ ᱪᱟᱥᱟ ᱜᱚᱝᱠᱮ ᱟᱞᱮᱥᱮᱫ ᱫᱚ
ᱟᱪᱪᱷᱟ ᱟᱹᱰᱤ ᱱᱟᱯᱟᱭ ᱜᱮ ᱞᱟᱹᱭ ᱠᱮᱜ-ᱟ ᱟᱞᱮ ᱯᱟᱥᱴᱟ ᱦᱚᱸ ᱟᱞᱮ ᱯᱟᱥᱴᱟ ᱫᱚ ᱚᱱᱮ ᱚᱝᱠᱟ ᱥᱤᱡᱤᱱ ᱠᱚᱨᱮ ᱜᱮ ᱟᱹᱰᱤ ᱡᱟᱹᱥᱛᱤ ᱚᱱᱟ ᱪᱷᱚᱞᱟ ᱠᱚᱠᱚ ᱪᱟᱥᱟ ᱪᱷᱚᱞᱟ ᱟᱨ ᱪᱮᱜ ᱠᱚ ᱢᱮᱱᱟ ᱵᱤᱞᱟᱹᱛᱤ ᱵᱮᱸᱜᱟᱲ ᱦᱮᱸ ᱵᱮ ᱵᱟᱫᱟᱢ ᱦᱮᱸ ᱚᱱᱟ ᱠᱚ ᱮᱸᱻ ᱟᱨ ᱵᱤᱞᱟᱹᱛᱤ ᱵᱮᱸᱜᱟᱲ ᱮᱢᱟᱱ ᱠᱚ ᱠᱩᱯᱤ ᱠᱚᱢᱟ ᱛᱟᱦᱮᱸᱱ ᱜᱮ ᱠᱩᱯᱤ ᱫᱚ ᱠᱚᱢ ᱜᱮ ᱟᱞᱩ ᱟᱞᱩ ᱪᱟᱥ ᱡᱟᱹᱥᱛᱤ ᱦᱮᱱᱟᱜ-ᱟ ᱟᱞᱮ ᱯᱟᱥᱴᱟ ᱫᱚ ᱟᱨ ᱱᱤᱛᱚᱜ ᱦᱟᱸᱜ ᱪᱮᱜ ᱠᱚ ᱢᱮᱱᱟ ᱦᱟᱹᱡᱩᱜ ᱥᱤᱡᱮᱱ ᱨᱮ ᱚᱸ ᱜᱩᱦᱩᱢ ᱮᱢᱟᱱ ᱠᱚ ᱛᱩᱲᱤ ᱮᱢᱟᱱ ᱠᱚᱫᱚ ᱟᱹᱰᱤ ᱡᱟᱹᱥᱛᱤ ᱞᱮ ᱞᱟᱜᱟᱣᱟ ᱜᱩᱦᱩᱢ ᱮᱢᱟᱱ ᱠᱚ ᱟᱨ ᱨᱟᱦᱤᱲ ᱮᱢᱟᱱ ᱠᱳ ᱨᱟᱦᱤᱲ ᱮᱢᱟᱱ ᱠᱚᱫᱚ ᱟᱹᱰᱤ ᱡᱟᱹᱥ ᱛᱟᱜ ᱡᱟᱹᱥᱛᱤ ᱜᱮᱞᱮ ᱞᱟᱜᱟ-ᱟ ᱱᱟᱹᱭ ᱯᱟᱥᱴᱟ ᱨᱮ ᱠᱷᱮᱛ ᱢᱮᱱᱟᱜ-ᱟ ᱟᱫᱚ ᱚᱱᱟ ᱯᱟᱥᱴᱟ ᱫᱚ ᱵᱟᱲᱜᱤ ᱯᱟᱥᱴᱟ ᱠᱟᱱᱟ ᱚᱱᱟ ᱱᱟᱠᱷᱟᱨᱮᱫᱚ ᱦᱩᱲᱩ ᱪᱟᱥ ᱫᱚ ᱵᱟᱝ ᱦᱩᱭᱩᱜ-ᱟ ᱛᱚ ᱚᱱᱟ ᱪᱟᱥ ᱚᱱᱟ ᱚᱱᱟ ᱯᱟᱥᱴᱟ ᱫᱚ ᱠᱷᱟᱹᱞᱤ ᱥᱟᱹᱵᱽᱡᱤ ᱪᱟᱥ ᱜᱮ ᱦᱩᱭᱩᱜ-ᱟ ᱚᱱᱟᱛᱮ ᱚᱱᱟ ᱯᱟᱥᱴᱟ ᱫᱚ ᱠᱷᱟᱹᱞᱤ ᱥᱟᱹᱵᱽᱡᱤ ᱜᱮᱞᱮ ᱪᱟᱥᱟ
ᱚ ᱦᱮᱸ ᱛᱚ ᱟᱹᱫᱤ ᱱᱟᱯᱟᱭ ᱠᱟᱛᱷᱟ ᱟᱞᱮ ᱥᱮᱜ ᱢᱟ ᱚᱱᱟ ᱠᱚᱫᱚ ᱩᱱᱟᱹᱜ ᱫᱚ ᱡᱟᱦᱟ ᱵᱮᱱ ᱞᱟᱹᱭ ᱠᱮᱫᱟ ᱩᱱᱟᱹᱜ ᱠᱤᱪᱷᱩ ᱫᱚ ᱵᱟᱝ ᱦᱩᱭᱩᱜ-ᱟ ᱪᱟᱥ ᱫᱚ ᱟᱞᱮ ᱥᱮᱱᱟᱜ ᱦᱟᱸᱥ ᱟᱞᱮ ᱫᱚ ᱠᱟᱴᱤᱡ ᱮᱴᱟᱜ ᱨᱚᱠᱚᱢ ᱜᱮ ᱟᱞᱩ ᱡᱮᱢᱚᱱ ᱟᱞᱩ ᱦᱚᱸ ᱟᱞᱮ ᱵᱮᱥᱤ ᱫᱚ ᱵᱟᱞᱮ ᱪᱟᱥᱟ ᱡᱚᱢ ᱞᱮᱠᱟᱞᱮ ᱪᱟᱥ ᱠᱮᱫ ᱢᱟᱱᱮ ᱫᱚ ᱡᱟᱹᱥᱛᱤ ᱢᱟᱱᱮ ᱵᱟᱝ ᱦᱩᱭᱩᱜ-ᱟ ᱮᱭ ᱠᱟᱨᱚᱱ ᱛᱮ ᱢᱟᱱᱮ ᱟᱞᱮ ᱫᱚ ᱵᱟᱞᱮ ᱪᱟᱥ ᱡᱟᱹᱥ ᱟᱞᱩ ᱫᱚ ᱫᱚᱢᱮ ᱡᱟᱹᱥᱛᱤ ᱫᱚ ᱟᱨ ᱨᱟᱦᱮᱲ ᱯᱟᱲᱮ ᱡᱟᱦᱟᱸ ᱠᱚᱵᱮᱱ ᱞᱟᱹᱭ ᱠᱮᱜ-ᱟ ᱚᱱᱟ ᱠᱚᱫᱚ ᱟᱞᱮ ᱥᱮᱫ ᱫᱚ ᱠᱳᱱᱳ ᱪᱟᱥ ᱜᱮ ᱵᱟᱹᱱᱩᱜ-ᱟ ᱞᱟᱦᱟᱛᱮ ᱡᱟᱹᱱᱤ ᱦᱟᱯᱲᱟᱢ ᱠᱚᱠᱚ ᱪᱟᱥ ᱛᱟᱦᱮᱸᱜ ᱠᱚ ᱞᱟᱹᱭ ᱵᱟᱲᱟᱭ ᱛᱟᱦᱮᱸᱜ ᱱᱮᱛᱟᱨ ᱫᱚ ᱟᱞᱮᱨᱮᱱ ᱫᱚ ᱚᱱᱟ ᱠᱚᱦᱚᱸ ᱵᱟᱠᱚ ᱪᱟᱥ ᱫᱟ ᱱᱮᱛᱟᱨ ᱫᱚ ᱫᱟᱲᱮ ᱚᱱᱟ ᱵᱟᱲᱜᱮ ᱠᱚ ᱡᱟᱦᱟ ᱠᱚ ᱛᱟᱦᱮ ᱠᱟᱱᱟ ᱥᱮ ᱜᱚᱝᱠᱮ ᱚᱱᱟ ᱫᱚ ᱦᱟᱱᱟ ᱦᱟᱱᱟ ᱫᱟᱨᱮ ᱠᱚ ᱠᱚ ᱨᱚᱦᱚᱭ ᱠᱟᱫᱟ
ᱦᱳᱭ ᱦᱳᱭ ᱦᱳᱭ
ᱚᱱᱮ ᱥᱟᱹᱜᱩᱱ ᱫᱟᱨᱮ ᱵᱟᱠᱚ ᱞᱟᱹᱭᱟ ᱥᱟᱹᱜᱩᱱ ᱫᱟᱨᱮ ᱠᱚ
ᱦᱮᱸ ᱥᱟᱹᱜᱩᱱ ᱫᱟᱨᱮ ᱦᱮᱸ ᱟᱞᱮ ᱯᱟᱥᱴᱟ ᱢᱮᱱᱟᱜ ᱜᱮᱭᱟ ᱛᱷᱚᱲᱟ ᱜᱟᱱ
ᱦᱮᱸ ᱚᱱᱟ ᱫᱟᱨᱮ ᱠᱚ ᱨᱚᱦᱚᱭ ᱠᱟᱜ-ᱟ ᱟᱞᱮ ᱥᱮᱫ ᱫᱚ ᱜᱚᱴᱟ ᱚᱱᱟ ᱵᱟᱲᱜᱮ ᱠᱚᱨᱮ ᱫᱚ ᱵᱟᱝ ᱦᱩᱭᱩᱜ ᱟᱞᱮ ᱫᱚ ᱵᱤᱨ ᱫᱤᱥᱚᱢ ᱥᱮ ᱜᱚᱝᱠᱮ ᱫᱚᱢᱮ ᱫᱟᱨᱮ ᱯᱟᱞᱟᱛᱮ ᱮᱥᱮᱫ ᱠᱟᱱᱟ ᱟᱨᱠᱤ ᱢᱟᱱᱮ ᱵᱟᱲᱜᱮ ᱠᱚ ᱟᱨᱠᱤ ᱢᱟᱱᱮ ᱟᱛᱟ ᱠᱷᱟᱹᱛᱤᱨ ᱵᱟᱝ ᱦᱩᱭᱩᱜ-ᱟ ᱮᱭ ᱠᱟᱨᱚᱱ ᱛᱮ
ᱦᱳᱭ ᱦᱳᱭ ᱦᱳᱭ ᱟᱯᱮ ᱯᱟᱥᱴᱟ ᱫᱚ ᱜᱚᱝᱠᱮ ᱪᱮᱜ ᱠᱚ ᱱᱟ ᱵᱤᱨ ᱫᱷᱟᱨᱮ ᱟᱨ ᱦᱟᱥᱟ ᱯᱟᱼᱯᱟᱞᱮ ᱚᱝᱠᱟᱱ ᱢᱮᱱᱟᱜᱼᱟ ᱜᱚᱝᱠᱮ ᱟᱯᱮ ᱥᱮᱫ ᱫᱚ ᱚᱱᱟ ᱠᱚ ᱪᱟᱥ ᱵᱟᱝ ᱦᱩᱭᱩᱜ ᱟ ᱥᱮ ᱪᱮᱫ
ᱴᱷᱤᱠ ᱵᱮᱱ ᱞᱟᱹᱭ ᱠᱟᱫᱼᱟ ᱚᱱᱟ ᱦᱟᱥᱟ ᱫᱚ ᱥᱮᱨᱚᱠᱚᱢ ᱢᱟᱱᱮ ᱚᱱᱟ ᱠᱚ ᱞᱟᱹᱜᱤᱫ ᱦᱟᱥᱟ ᱫᱚ ᱵᱟᱝ ᱠᱟᱱᱟ ᱮᱴᱟᱜ ᱡᱤᱱᱤᱥ ᱠᱚᱨᱟᱣ ᱵᱮᱱ ᱴᱷᱤᱠ ᱜᱮ ᱦᱩᱭᱩᱜᱼᱟ
ᱦᱳᱭ ᱟᱫᱚ ᱛᱚᱵᱮ ᱜᱚᱢᱠᱮ ᱟᱯᱮ ᱥᱮᱫ ᱢᱟ ᱵᱤᱨ ᱛᱟᱨᱮ ᱯᱟᱞᱟ ᱠᱚ ᱢᱮᱱᱟᱜᱼᱟ ᱟᱹᱰᱤ ᱡᱟᱹᱥᱛᱤ ᱟᱫᱚ ᱩᱯᱚᱠᱟᱨ ᱢᱟ ᱵᱷᱟ ᱵᱷᱟᱜᱤ ᱦᱩᱭᱩᱜᱼᱟ ᱵᱤᱨ ᱠᱷᱚᱡ ᱢᱟ ᱟᱹᱰᱤ ᱡᱟᱹᱥᱛᱤ ᱜᱮ ᱩᱯᱚᱠᱟ
ᱦᱮᱸ ᱦᱮᱸ ᱦᱮᱸ ᱦᱮᱸ ᱟᱹᱰᱤ ᱟᱹᱰᱤ ᱡᱟᱹᱥᱛᱤ ᱜᱚᱝᱠᱮ ᱟᱨ ᱚᱱᱟᱛᱮ ᱟᱵᱚ ᱥᱟᱱᱛᱟᱲ ᱫᱚ ᱵᱟᱠᱚ ᱵᱩᱡ ᱛᱟᱵᱚᱱᱟ ᱩᱯᱚᱠᱟᱨ ᱢᱟᱵᱚᱱ ᱧᱟᱢᱮᱫ ᱟᱨ ᱫᱟᱨᱮ ᱯᱟᱞᱟ ᱜᱮᱵᱚᱱ ᱢᱟᱜ ᱩᱡᱟᱹᱲ ᱪᱟᱵᱟᱭᱮᱫ
ᱦᱳᱭ ᱦᱳᱭ ᱦᱳᱭ
ᱦᱮᱸ ᱩᱯᱚᱠᱟᱨ ᱫᱚ ᱫᱟᱨᱮ ᱯᱟᱞᱟ ᱡᱟᱦᱟᱸ ᱵᱤᱨ ᱫᱤᱥᱚᱢ ᱦᱚᱲᱟᱭ ᱩᱯᱚᱠᱟᱨ ᱠᱚ ᱧᱟᱢᱟ ᱵᱟᱝ ᱵᱤᱨ ᱠᱷᱚᱱᱟᱜ ᱚᱱᱠᱟ ᱫᱚ ᱚᱠᱟ ᱫᱤᱥᱚᱢ ᱦᱚᱲ ᱦᱚᱸ ᱵᱟᱝ ᱵᱟᱝ ᱠᱚ ᱧᱟᱢᱟ ᱜᱚᱝᱠᱮ ᱥᱚᱢᱚᱭ ᱨᱮ ᱯᱷᱚᱞ ᱢᱩᱞ ᱟᱨ ᱵᱚᱞᱚ ᱟᱨ ᱠᱟᱴ ᱵᱚᱞᱚ ᱟᱨ ᱱᱟᱛᱮ ᱩᱫ ᱵᱚᱞᱚ ᱩᱫ ᱛᱚ ᱱᱤᱛᱚᱜ ᱥᱤᱡᱤᱱ ᱠᱟᱱᱟ ᱜᱚᱝᱠᱮ ᱩᱫ ᱛᱚ ᱟᱹᱰᱤ ᱡᱟᱹᱥᱛᱤ ᱱᱤᱭᱟᱹ ᱫᱚ ᱚᱱᱟ ᱟᱥᱟᱲ ᱵᱚᱸᱜᱟ ᱫᱚ ᱢᱟᱱᱮ ᱥᱚᱵᱽᱡᱤ ᱠᱤᱨᱤᱧ ᱜᱮ ᱵᱟᱝ ᱦᱩᱭᱩᱜ-ᱟ ᱵᱤᱨ ᱥᱮᱫ ᱠᱟᱹᱴᱤᱡ ᱵᱮᱱ ᱪᱟᱞᱟᱣ ᱞᱮᱱᱠᱷᱟᱱ ᱩᱫ ᱯᱩᱠᱟ. ᱛᱮ ᱯᱮᱨᱮᱡ ᱛᱤᱱᱟᱹᱜ ᱵᱤᱱ ᱡᱚᱢ ᱠᱤᱱᱛᱩ ᱥᱟᱱᱛᱟᱲ ᱫᱚ ᱵᱟᱠᱚ ᱥᱟᱱᱛᱟᱲ ᱫᱚ ᱵᱟᱵᱚᱱ ᱵᱩᱡᱟ ᱥᱮ ᱚᱱᱟ ᱵᱤᱨ ᱠᱚᱵᱚᱱ ᱢᱟᱜ ᱜᱤᱰᱤ ᱠᱟᱜ ᱠᱟᱱᱟ ᱛᱟᱦᱚᱞᱮ ᱟᱵᱚ ᱫᱚ ᱚᱠᱟᱨ ᱨᱮᱵᱚᱱ ᱧᱟᱢᱟ ᱚᱱᱟ ᱠᱚᱫᱚ
ᱦᱳᱭ ᱟᱞᱮ ᱯᱟᱥᱴᱟ ᱢᱟ ᱜᱚᱢᱠᱮ ᱚᱱᱠᱟ ᱵᱤᱨ ᱫᱟᱨᱮ ᱱᱟᱹᱲᱤ ᱫᱚ ᱵᱟᱹᱱᱩᱜᱼᱟ ᱟᱞᱮ ᱥᱮᱫ ᱫᱚ ᱯᱷᱟᱸᱠᱟ ᱜᱮᱭᱟ ᱟᱞᱮ ᱯᱟᱥᱴᱟ ᱫᱚ ᱪᱮᱫ ᱠᱚ ᱢᱮᱱᱟ ᱵᱤᱞᱟᱹᱱ ᱴᱟᱺᱰᱤ ᱜᱮ ᱢᱮᱱᱟᱜᱼᱟ ᱟᱫᱚ ᱟᱞᱮ ᱯᱟᱥᱴᱟ ᱫᱚ ᱵᱤᱨ ᱠᱚᱫᱚ ᱵᱟᱹᱱᱩᱜᱼᱟ ᱟᱫᱚ ᱡᱟ ᱠᱚ ᱩᱫ ᱠᱚ ᱥᱮᱵᱮᱱ ᱢᱮᱱᱮᱫ ᱥᱮ ᱯᱷᱩᱴᱠᱟᱹ ᱮᱢᱟᱱᱠᱩ ᱚᱱᱟ ᱠᱚᱫᱚ ᱟᱹᱰᱤ ᱠᱚ ᱡᱚᱢ ᱠᱚ ᱥᱟᱫᱚᱜ ᱜᱮᱭᱟ ᱟᱞᱮ ᱯᱟᱥᱴᱟ ᱨᱮᱱ ᱦᱚᱲ ᱫᱚ ᱟᱫᱚ ᱵᱟᱝ ᱵᱩᱱᱩᱜ ᱛᱮ ᱵᱟᱹᱱᱩᱜ ᱛᱮ ᱵᱟᱡᱟᱨ ᱠᱚ ᱪᱟᱞᱟᱜᱼᱟ ᱟᱞᱮ ᱥᱩᱨ ᱨᱮ ᱠᱟᱪᱷᱮ ᱩᱱᱠᱩ ᱵᱤᱨ ᱨᱮᱱ ᱯᱟᱥᱴᱟ ᱨᱮᱱ ᱦᱚᱲ ᱠᱚ ᱦᱟᱜᱩᱭᱟ ᱩᱫ ᱩᱫ ᱠᱚ ᱯᱷᱩᱴᱠᱟᱹ ᱠᱚ ᱠᱟᱡᱟᱠ ᱟᱫᱚ ᱞᱩᱲᱟᱹ ᱞᱩᱲᱤ ᱠᱤᱨᱤᱧ ᱦᱩᱭᱩᱜᱼᱟ ᱚᱱᱟ ᱠᱚᱫᱚ ᱟᱨ ᱵᱚᱪᱷᱚᱨ ᱨᱮᱭᱟᱜ ᱢᱤᱫ ᱫᱷᱚᱢ ᱜᱮ ᱧᱟᱢᱚᱜᱼᱟ ᱦᱮᱸ ᱡᱚᱢ ᱥᱟᱫ ᱵᱚᱞᱮ
ᱵᱚᱪᱷᱚᱨ ᱨᱮ ᱜᱚᱝᱠᱮ ᱢᱤᱫ ᱫᱷᱟᱣ ᱨᱮᱱᱟᱜ ᱯᱷᱚᱞ ᱠᱟᱱᱟ ᱥᱮ ᱚᱱᱟ ᱠᱚᱫᱚ ᱡᱚᱢ ᱫᱚ ᱥᱟᱫ ᱜᱮᱭᱟ ᱟᱨᱠᱤ ᱚᱠᱟᱨᱮᱵᱚᱱ ᱧᱟᱢᱟ ᱵᱟᱨ ᱵᱟᱨ ᱫᱚ ᱚᱱᱟ ᱫᱚ ᱚᱯᱷᱥᱤᱡᱮᱱ ᱛᱚ ᱵᱟᱵᱮᱱ ᱧᱟᱢᱟ
ᱦᱳᱭ
ᱦᱮᱸ ᱟᱞᱮ ᱢᱟ ᱚᱱᱟ ᱠᱚᱫᱚ ᱮᱱᱮᱡ ᱫᱷᱟᱱᱤᱡ ᱠᱟᱱᱟᱞᱮ ᱡᱚᱢ ᱡᱚᱢ ᱛᱮ ᱟᱨᱠᱤ ᱯᱩᱴᱠᱟᱹ ᱥᱚᱲᱮ ᱫᱚ ᱯᱩᱴᱠᱟᱹ ᱥᱚᱲᱮ ᱥᱮ ᱞᱮᱴᱚ ᱚᱱᱟ ᱫᱚ ᱡᱩᱛ ᱟᱹᱰᱤ ᱡᱩᱛ ᱵᱩᱡᱷᱟᱹᱜᱼᱟ ᱜᱚᱢᱠᱮ
ᱦᱳᱭ ᱦᱳᱭ ᱟᱞᱮ ᱥᱮᱫ ᱫᱚ ᱜᱚᱢᱠᱮ ᱱᱤᱭᱟᱹ ᱟᱹᱰᱤ ᱟᱹᱰᱤ ᱠᱚᱢ ᱜᱮᱮ ᱯᱷᱩᱴᱠᱟᱹ ᱫᱚ ᱟᱹᱰᱤ ᱠᱚᱢ ᱵᱚᱪᱷᱚᱨ ᱨᱮ ᱢᱤᱫ ᱫᱷᱚᱢ ᱜᱮᱞᱮ ᱡᱚᱢ ᱠᱚᱣᱟ ᱚᱱᱟ ᱦᱚᱸ ᱠᱤᱨᱤᱧ ᱠᱟᱛᱮᱫ ᱟᱨ ᱟᱹᱰᱤ ᱦᱟᱱᱛᱮ ᱠᱷᱚᱱ ᱠᱚ ᱟᱹᱜᱩ ᱠᱚᱣᱟ ᱵᱤᱨ ᱯᱟᱥᱴᱟ ᱥᱮᱫ ᱠᱷᱚᱱ ᱟᱫᱚ ᱫᱟ ᱫᱚᱨ ᱧᱚᱜ ᱜᱮᱭᱟ ᱠᱚ ᱯᱟᱹᱭ ᱛᱮᱠᱚ ᱟᱹᱠᱷᱨᱤᱧ ᱠᱚᱣᱟ ᱯᱟᱹᱭ ᱥᱚ ᱴᱟᱠᱟ ᱯᱟᱹᱭ ᱫᱚᱥᱚ ᱴᱟᱠᱟ ᱰᱮᱲᱥᱚ ᱴᱟᱠᱟ ᱯᱟᱹᱭ ᱠᱚ ᱟᱹᱠᱷᱨᱤᱧ ᱠᱚᱣᱟ ᱚᱱᱠᱟ
ᱚ ᱚᱱᱠᱟ ᱵᱟᱝ ᱟᱞᱮ ᱥᱮᱫ ᱫᱚ ᱢᱟᱱᱮ ᱯᱩᱨᱟᱹ ᱰᱟᱹᱞᱤᱡ ᱰᱟᱹᱞᱤᱡ ᱴᱷᱮᱠᱟ ᱴᱷᱮᱠᱟ ᱰᱟᱹᱞᱤᱡ ᱰᱟᱹᱞᱤᱡ ᱠᱚ ᱦᱟᱞᱟᱝ ᱟᱹᱜᱩ ᱠᱚᱣᱟ ᱢᱟᱱᱮ ᱚᱱᱟ ᱫᱚ ᱥᱚᱢ ᱦᱚᱲ ᱡᱚᱢ ᱛᱮᱠᱚ ᱵᱮᱡᱟᱨ ᱠᱟᱱᱟ ᱵᱮᱱ ᱵᱤᱨ ᱠᱚᱨᱮ ᱵᱮᱱ ᱪᱟᱞᱟᱣ ᱞᱮᱱᱠᱷᱟᱱ ᱩᱫ ᱩᱫ ᱠᱚ ᱯᱩᱨᱟᱹ ᱥᱮᱭᱟ ᱠᱟᱛᱮᱫ ᱛᱟᱦᱮᱱᱟ ᱚᱱᱟ ᱵᱷᱟᱜᱮ ᱵᱷᱟᱜᱮ ᱵᱤᱨ ᱫᱤᱥᱚᱢ ᱦᱚᱲ ᱫᱚᱠᱚ ᱵᱟᱲᱟᱭᱟ ᱥᱮ ᱱᱚᱣᱟ ᱠᱚ‌ᱳᱫ ᱫᱚ ᱥᱤᱵᱤᱞᱟ ᱚᱱᱟ ᱵᱷᱟᱜᱮ ᱵᱷᱟᱜᱮ ᱠᱮ ᱠᱚ ᱦᱟᱞᱟᱝ ᱟᱹᱜᱩᱭᱟ ᱮᱢᱱᱤ ᱩᱱᱟᱹ ᱮᱠᱴᱟ ᱵᱟᱝ ᱥᱤᱵᱮᱞᱟ ᱟᱨᱠᱤ ᱚᱱᱟ ᱠᱚᱫᱚ ᱩᱱᱠᱩ ᱥᱮᱭᱟ ᱠᱟᱛᱮᱜ ᱜᱮ ᱛᱟᱦᱮᱱᱟ ᱵᱤᱨ ᱨᱮ
ᱦᱳᱭ ᱟᱯᱮ ᱥᱮᱫ ᱫᱚ ᱚᱱᱟ ᱠᱚᱫᱚ ᱚᱠᱩᱞᱟ. ᱱ ᱫᱚ ᱵᱟᱹᱱᱩᱜᱼᱟ ᱟᱯᱮ ᱫᱚ ᱡᱮ ᱞᱮᱠᱟ ᱯᱮ ᱢᱮᱱᱟ ᱚᱱᱠᱟ ᱯᱮ ᱡᱚᱢ ᱫᱟᱲᱮᱭᱟᱜ ᱠᱟᱱᱟ ᱥᱮ ᱪᱮᱫ
ᱦᱮᱸ ᱦᱮᱸ ᱟᱨ ᱢᱤᱫᱴᱮᱱ ᱟᱞᱮᱥᱮᱫ ᱫᱚ ᱜᱚᱝᱠᱮ ᱦᱟᱹᱛᱤ ᱠᱚᱦᱚᱸ ᱢᱮᱱᱟᱜ ᱠᱚᱣᱟ ᱟᱨᱠᱤ
ᱟᱫᱚ ᱡᱟᱦᱟᱸᱱᱟᱜ ᱵᱚᱛᱚᱨ ᱮᱢᱟᱱ ᱠᱚ ᱦᱳᱭ
ᱚᱱᱟᱜᱮ ᱵᱚᱛᱚᱨ ᱟᱨᱠᱤ ᱢᱟᱱᱮ ᱦᱳᱲᱳ ᱡᱚᱠᱷᱚᱱ ᱜᱮᱞᱮ ᱵᱮᱞᱮᱫ ᱛᱟᱵᱮᱱᱟ ᱥᱮ ᱛᱚᱠᱷᱚᱱ ᱫᱚ ᱢᱟᱡᱷᱮ ᱥᱟᱡᱷᱮ ᱠᱚ ᱦᱤᱨᱤ ᱟᱹᱱᱤᱡ ᱜᱮᱭᱟ᱾ ᱟᱫᱚ ᱛᱟᱦᱮᱱ ᱜᱮᱭᱟ ᱠᱚ ᱨᱟᱠᱷᱟᱞᱤ ᱠᱚ ᱟᱨᱠᱤ ᱩᱱᱠᱩ ᱞᱟᱜᱟ ᱞᱟᱹᱜᱤᱫ ᱩᱱᱠᱩ ᱩᱱᱠᱩ ᱦᱚᱸ ᱡᱚᱢ ᱫᱚ ᱚᱠᱟ ᱨᱮᱠᱚ ᱧᱟᱢᱟ ᱩᱱᱠᱩ ᱫᱚᱠᱚ ᱵᱟᱲᱟᱭᱟ ᱡᱮ ᱱᱤᱛᱳᱜ ᱫᱚ ᱦᱩᱲᱩ ᱵᱮᱞᱮ ᱠᱟᱱᱟ ᱦᱩᱲᱩ ᱡᱚᱢ ᱠᱚ ᱦᱤᱡᱩᱜ-ᱟ ᱟᱨᱠᱤ ᱩᱱᱟᱹᱜ ᱵᱟᱠᱚ ᱡᱚᱢ ᱨᱮᱦᱚᱸ ᱩᱱᱟᱹᱜ ᱠᱚ ᱢᱟᱸᱰᱟ ᱦᱚᱴᱚ ᱠᱟᱜ-ᱟ ᱜᱚᱢᱠᱮ ᱡᱚᱢ ᱫᱚ ᱵᱮᱥᱤ ᱪᱮᱫ ᱠᱤᱪᱷᱩ ᱵᱮᱯᱟᱨ ᱫᱚ ᱵᱟᱝ ᱠᱟᱱᱟ ᱟᱫᱚ ᱩᱱᱠᱩ ᱫᱚᱠᱚ ᱢᱟᱸᱰᱟᱭ ᱫᱚ ᱡᱟᱦᱟᱸ ᱠᱷᱮᱛ ᱨᱮᱠᱚ ᱟᱬᱜᱚᱭᱮᱱᱟ ᱚᱱᱟ ᱠᱷᱮᱛ ᱨᱮᱫᱚ ᱪᱮᱫ ᱦᱚᱸ ᱵᱟᱵᱮᱱ ᱧᱟᱢᱟ ᱯᱷᱚᱞᱚᱱ ᱫᱚ
ᱦᱳᱭ ᱦᱳᱭ ᱟᱫᱚ ᱚᱱᱮ ᱚᱱᱟ ᱜᱮ ᱛᱷᱚᱲᱟ ᱜᱟᱱ ᱵᱚᱛᱚᱨ ᱫᱚ ᱚᱱᱮᱝᱠᱟ ᱨᱚᱦᱚᱭ ᱮᱢᱟᱱ ᱠᱚ ᱚᱱᱮ ᱚᱱᱟ ᱵᱚ ᱨᱚᱦᱚᱭ ᱦᱩᱲᱩ ᱠᱚ ᱢᱟᱸᱰᱟᱭᱟ ᱛᱷᱚᱲᱟᱜᱟᱱ ᱞᱚᱠᱥᱟᱱ ᱦᱩᱭᱩᱜᱼᱟ ᱟᱯᱱᱟᱨᱟᱜ ᱵᱚᱞᱮ ᱮᱱᱮ ᱮᱱᱮ ᱜᱮ ᱛᱷᱚᱲᱟ ᱟᱫᱚ ᱵᱚᱛᱚᱨ ᱫᱚ ᱵᱟᱠᱷᱟᱡ ᱡᱚᱢ ᱮᱢᱟᱱ ᱫᱚ ᱵᱟᱠᱚ ᱡᱚᱢᱟ ᱵᱟᱹᱲᱛᱤ ᱫᱚ ᱥᱮ ᱪᱮᱫ
ᱵᱟᱝ ᱵᱟᱝ ᱡᱚᱢ ᱫᱚ ᱥᱮᱨᱚᱠᱚᱢ ᱫᱚ ᱵᱟᱠᱚ ᱡᱚᱢᱟ ᱮᱢᱱᱤ ᱫᱤᱱ ᱫᱚ ᱵᱟᱠᱚ ᱦᱤᱡᱩᱜ ᱜᱮᱭᱟ ᱜᱚᱝᱠᱮ ᱚᱲᱟᱜ ᱠᱚᱦᱚᱸ ᱫᱚ ᱩᱱᱟᱹᱜ ᱫᱚ ᱵᱟᱠᱚ ᱦᱤᱡᱩᱜᱼᱟ ᱥᱟᱱᱛᱚ ᱫᱚᱠᱚ ᱥᱟᱱᱛᱚ ᱧᱚᱜ ᱜᱮᱭᱟ ᱠᱤᱱᱛᱩ ᱚᱱᱮ ᱡᱚᱢ ᱞᱳᱵᱷ ᱛᱮ ᱠᱟᱹᱴᱤᱡ ᱫᱤ ᱢᱟᱱᱮ ᱤᱨᱟᱹ ᱤᱭᱟᱹ ᱥᱚᱢᱚᱭ ᱫᱚ ᱵᱮᱞᱮᱜ ᱥᱚᱢᱚᱭ ᱫᱚ ᱦᱤᱡᱩᱜ ᱟᱠᱚ ᱟᱫᱚ ᱢᱟᱱᱮ ᱫᱟᱨᱮ ᱪᱮᱛᱟᱱ ᱠᱚᱨᱮ ᱢᱟᱪᱟ ᱠᱟᱜ ᱟᱞᱮ ᱜᱚᱢᱠᱮ ᱵᱩᱡ ᱫᱟ ᱵᱮᱱ ᱦᱮᱸ ᱫᱟᱨᱮ ᱪᱮᱛᱟᱱ ᱢᱟᱪᱟ ᱠᱟᱛᱮᱜ ᱚᱸᱰᱮ ᱛᱟᱦᱮᱸᱱ ᱦᱩᱭᱩᱜᱼᱟ ᱟᱨᱠᱤ ᱚᱸᱰᱮ ᱠᱷᱚᱱᱟᱜ